ᱟᱸᱡᱩᱢᱩᱜ
ᱦᱮᱹᱞᱳ ᱜᱚᱝᱠᱮ ᱟᱸᱡᱚᱢᱚᱜ ᱠᱟᱱᱟ?
ᱦᱮᱸ ᱜᱚᱝᱠᱮ ᱟᱡᱚᱢᱚᱜ ᱠᱟᱱ ᱜᱮ ᱾
ᱛᱟᱦᱞᱮ ᱱᱟᱯᱟᱭ ᱜᱮᱭᱟᱢ ᱛᱚ?
ᱦᱮᱸ ᱜᱚᱢᱠᱮ ᱱᱤᱛ ᱫᱚ ᱪᱟᱸᱫᱩ ᱢᱩᱸᱜᱟᱣᱟᱜ ᱫᱟᱭᱟ ᱫᱩᱞᱟᱹᱲ ᱛᱮ ᱱᱤᱛ ᱫᱚ ᱱᱟᱯᱟᱭ ᱜᱮ ᱢᱤᱱᱟᱹᱧᱟ ᱸ ᱟᱢᱜᱮ ᱪᱮᱜ ᱠᱟ ᱢᱤᱱᱟᱜ ᱢᱮᱭᱟ?
ᱳᱭ ᱢᱩᱴᱟᱢᱩᱴᱤ ᱟᱨᱠᱤ ᱵᱷᱟᱜᱮᱹ ᱜᱮ ᱾
ᱟᱪᱪᱷᱟ ᱟᱲ ᱚᱲᱟᱜ ᱠᱚᱲᱮ ᱫᱚ ᱪᱮᱜ ᱠᱟ ᱢᱮᱱᱟᱜ ᱠᱚᱣᱟ ᱡᱚᱛᱚ ᱦᱚᱲ ᱱᱟᱯᱟᱭ ᱵᱟᱲᱟ ᱜᱮᱛᱚ?
ᱦᱳᱭ ᱢᱚᱴᱟᱢᱩᱴᱤ ᱟᱨᱠᱤ ᱱᱟᱯᱟᱭ ᱵᱟᱲᱟᱜ ᱜᱮ᱾
ᱟᱪᱷᱟ ᱥᱤ
ᱚᱝᱠᱟ ᱛᱟᱦᱚᱞᱮ ᱟᱹᱵᱤᱱ ᱫᱚ ᱪᱮᱫᱠᱟ ᱫᱤᱥᱚᱢ ᱨᱮᱵᱤᱱ ᱛᱟᱦᱮᱱᱟ ᱢᱟᱱᱮ ᱵᱤᱨ ᱥᱮ ᱵᱩᱨᱩ?
ᱜᱚᱝᱠᱮ ᱤᱧ ᱫᱚ ᱵᱚᱞ ᱛᱮ ᱜᱮᱞᱮ ᱵᱤᱨ ᱫᱤᱥᱚᱢ ᱨᱮᱧ ᱛᱟᱦᱮᱱ ᱜᱮᱭᱟ ᱵᱤᱨ ᱫᱤᱥᱚᱢ᱾
ᱛᱟᱦᱚᱞᱮ ᱦᱟᱹᱛᱤ ᱠᱚ ᱡᱟᱹᱥᱛᱤ ᱜᱮᱠᱚ ᱦᱩᱭᱩᱜᱼᱟ ᱥᱮ?
ᱦᱟᱹᱛᱤ ᱠᱚ ᱵᱚᱞᱛᱮ ᱟᱞᱮ ᱥᱮᱱᱟᱜ ᱵᱤᱨ ᱨᱮᱫᱚ ᱦᱟᱹᱛᱤ ᱠᱚᱫᱚ ᱵᱟᱠᱚ ᱦᱤᱡᱩᱜ ᱜᱮᱭᱟ ᱚᱱᱠᱟ ᱫᱚ᱾ ᱟᱫᱚ ᱟᱞᱮ ᱥᱮᱱᱟᱜ ᱵᱤᱨ ᱨᱮᱫᱚ ᱦᱟᱹᱛᱤ ᱠᱚ ᱠᱩᱞ ᱵᱟᱱᱟᱢ ᱠᱚᱫᱚ ᱱᱤᱛ ᱫᱚ ᱵᱟᱹᱱᱩᱜ ᱠᱚᱣᱟ ᱱᱤᱛ ᱫᱚ ᱵᱚᱞᱛᱮ ᱜᱮᱞᱮᱼᱼ ᱢᱟᱨᱟᱜ ᱠᱚ ᱠᱩᱞᱟᱹᱭ ᱠᱚᱠᱚ ᱧᱟᱢᱚᱜ ᱜᱮᱭᱟ, ᱟᱫᱚ ᱚᱝᱠᱟᱱ ᱠᱚᱫᱚ ᱡᱤᱵᱽ ᱡᱚᱱᱛᱩ ᱠᱚᱫᱚ ᱵᱟᱹᱱᱩᱜ ᱠᱚᱣᱟ ᱾
ᱦᱳᱭ ᱜᱚᱝᱠᱮ ᱢᱟᱨᱟᱜ ᱫᱚ ᱟᱹᱰᱤ ᱡᱟᱹᱥᱛᱤ ᱜᱮᱯᱮ ᱧᱮᱞ ᱵᱟ ᱧᱟᱢ ᱵᱟᱲᱟ ᱠᱚᱣᱟ ᱾
ᱡᱟᱹᱥᱛᱤ ᱵᱚᱞᱛᱮ ᱫᱚ ᱵᱟᱝ ᱢᱟᱨᱟᱜ ᱢᱮᱱᱟᱜ ᱠᱚᱣᱟ ᱦᱳᱭ ᱾ ᱠᱚᱢ ᱜᱮᱭᱟ ᱠᱚ ᱡᱟᱦᱟᱸ ᱡᱟᱸᱦᱟ ᱛᱤᱥ ᱨᱮᱠᱚ ᱧᱮᱞ ᱵᱟᱲᱟᱜ ᱜᱮᱭᱟ ᱵᱤᱨ ᱨᱮ, ᱡᱚᱠᱷᱚᱱ ᱵᱤᱨ ᱥᱮ ᱦᱚᱭ ᱪᱟᱞᱟᱜᱼᱟ ᱠᱤᱱᱼᱼ ᱛᱩ ᱢᱟᱨᱟᱜ ᱢᱟᱨᱟᱜ ᱨᱟᱜ ᱫᱚ ᱟᱸᱡᱚᱢᱚᱜ ᱜᱮᱭᱟ ᱟᱹᱰᱤ ᱥᱟᱹᱜᱤᱧ ᱠᱷᱚᱱ ᱟᱸᱡᱚᱢᱚᱜ ᱜᱮᱭᱟ ᱢᱟᱨᱟᱜ ᱠᱚ ᱨᱟᱜ ᱜᱮᱭᱟ ᱾
ᱚ ᱢᱟᱱᱮ ᱡᱟᱹᱥᱛᱤ ᱫᱚ ᱵᱟᱠᱚ ᱧᱮᱞᱚᱜᱼᱟ ᱵᱟᱝ ᱾
ᱦᱳᱭ ᱡᱟᱹᱥᱛᱤ ᱫᱚ ᱵᱟᱠᱚ ᱧᱮᱞᱚᱜ ᱜᱮᱭᱟ, ᱠᱤᱱᱛᱩ ᱦᱮᱸ ᱢᱮᱱᱟᱜ ᱠᱚᱣᱟ ᱵᱷᱟᱜᱤ ᱜᱮ ᱢᱟᱱᱮᱼᱼ
ᱦᱩᱸ ᱛᱟᱦᱚᱞᱮ ᱜᱚᱝᱠᱮ ᱴᱟᱣᱟᱨ ᱠᱚᱫᱚ ᱢᱮᱱᱟᱜ ᱛᱟᱯᱮᱭᱟ ᱥᱮ ᱵᱟᱝ ᱥᱩᱨ ᱨᱮ?
ᱴᱟᱣᱟᱨ ᱵᱚᱞᱛᱮ ᱫᱚᱼᱼ ᱦᱮᱸ ᱵᱤᱨ ᱫᱤᱥᱚᱢ ᱨᱮᱦᱚᱸ ᱴᱟᱣᱟᱨ ᱫᱚ ᱧᱟᱢ ᱜᱮᱭᱟᱭ ᱠᱚᱞ ᱠᱚᱫᱚ ᱜᱟᱱᱚᱜ ᱜᱮᱛᱟᱞᱮᱭᱟ ᱾ ᱚᱱᱠᱟ ᱯᱨᱚᱵᱽᱞᱮᱢ ᱫᱚ ᱵᱟᱝ ᱦᱩᱭᱩᱜ ᱜᱮᱭᱟ ᱾
ᱥᱩᱨ ᱥᱩᱯᱩᱨ ᱨᱮᱫᱚ ᱵᱟᱹᱱᱩᱜᱼᱟ?
ᱦᱮᱸ ᱥᱩᱨ ᱥᱩᱯᱩᱨ ᱨᱮ ᱢᱮᱱᱟᱜᱼᱟ, ᱵᱤᱥᱤ ᱥᱟᱸᱜᱤᱧ ᱨᱮᱫᱚ ᱵᱟᱝ ᱾ ᱛᱟᱦᱚᱞᱮ ᱟᱯᱮ ᱥᱮᱫ ᱫᱚ ᱪᱮᱫ, ᱵᱤᱨ ᱫᱤᱥᱚᱢ ᱵᱤᱞᱟᱹᱛ ᱫᱤᱥᱚᱢ ᱪᱮᱫ ᱫᱤᱥᱚᱢ ᱠᱟᱱᱟ ᱟᱯᱮ ᱥᱮᱫ ᱫᱚ?
ᱦᱳᱭ ᱟᱞᱮ ᱥᱮᱫ ᱦᱚᱸ ᱡᱟᱹᱥᱛᱤ ᱜᱮᱭᱟ ᱵᱤᱨ ᱫᱚ, ᱠᱤᱱᱛᱩ ᱟᱫᱚ ᱩᱱᱟᱹᱜ ᱫᱚ ᱢᱟᱱᱮ ᱡᱤᱭᱟᱹᱞᱤ ᱠᱚᱫᱚ ᱵᱟᱹᱱᱩᱜ ᱠᱚᱣᱟ ᱾ ᱥᱮᱨᱚᱠᱚᱢ ᱫᱚ ᱦᱮᱸ ᱢᱟᱨᱟᱜ ᱢᱟᱨᱟᱜ ᱠᱚᱫᱚ ᱠᱩᱞᱟᱹᱭ ᱠᱚᱫᱚ ᱢᱮᱱᱟᱜ ᱠᱚᱣᱟ ᱾
ᱟᱪᱪᱷᱟ ᱾
ᱥᱮᱸᱫᱽᱨᱟ ᱠᱚᱯᱮ ᱪᱟᱞᱟᱜ ᱜᱮᱭᱟ?
ᱥᱮᱸᱫᱽᱨᱟ ᱠᱚ ᱪᱟᱞᱟᱣ ᱵᱚᱞᱛᱮ ᱫᱚ, ᱪᱟᱞᱟᱣ ᱫᱚᱠᱚ ᱪᱟᱞᱟᱜ ᱜᱮᱭᱟ ᱟᱫᱚ ᱤᱧ ᱫᱚ ᱵᱟᱹᱧ ᱪᱟᱞᱟᱣ ᱵᱟᱲᱟᱣ ᱠᱟᱱᱟ ᱚᱝᱠᱟ ᱫᱚ ᱾
ᱢᱤᱫ ᱫᱷᱟᱣ ᱦᱚᱸ ᱵᱟᱵᱤᱱ ᱥᱮᱱ ᱵᱟᱲᱟ ᱟᱠᱟᱱᱟ ᱾
ᱵᱟᱝ ᱵᱟᱝ ᱪᱟᱞᱟᱣ ᱫᱚ ᱵᱟᱝ ᱦᱩᱭ ᱵᱟᱲᱟ ᱦᱩᱭ ᱠᱟᱱᱟ ᱠᱟᱹᱴᱤᱡ ᱠᱷᱚᱱᱜᱮ, ᱤᱭᱟᱹᱜᱼᱼ ᱤᱭᱟᱹ ᱤᱥᱠᱩᱞ ᱨᱮᱧ ᱛᱟᱦᱮᱱ ᱛᱚ ᱦᱳᱥᱴᱮᱞ ᱨᱮᱧ ᱛᱟᱦᱮᱱ ᱛᱮ ᱠᱟᱹᱴᱤᱡ ᱠᱷᱚᱱ ᱜᱮ, ᱟᱫᱚ ᱚᱱᱠᱟ ᱪᱟᱞᱟᱣ ᱵᱟᱲᱟ ᱫᱚ ᱵᱟᱝ ᱦᱩᱭ ᱠᱟᱱᱟ ᱾
ᱦᱚᱸ
ᱟᱫᱚ ᱟᱯᱮ ᱥᱮᱫ ᱫᱚ ᱟᱫᱚ ᱚᱝᱠᱟᱼᱼ ᱪᱮᱫ ᱠᱚ ᱧᱟᱢᱚᱜ ᱜᱮᱭᱟ ᱟᱯᱮ ᱵᱤᱨ ᱥᱮᱫ ᱨᱮ?
ᱦᱳᱭ ᱟᱨᱠᱤ ᱢᱟᱨᱟᱜ ᱠᱚᱫᱚ ᱵᱟᱠᱚ ᱧᱟᱢᱚᱜ ᱜᱮᱭᱟ, ᱮᱴᱟᱜ ᱠᱚᱫᱚ ᱧᱟᱢᱚᱜ ᱜᱮᱭᱟ ᱦᱟᱹᱛᱤ ᱠᱚᱠᱚ ᱾ ᱦᱤᱡᱩᱜ ᱦᱮᱡ ᱵᱟᱲᱟᱜ ᱟᱠᱚ ᱾
ᱟᱪᱪᱷᱟ ᱟᱯᱮᱭᱟᱜ ᱵᱤᱨ ᱨᱮᱫᱚ ᱛᱟᱦᱚᱞᱮ ᱦᱟᱹᱛᱤ ᱠᱚᱠᱚ ᱧᱟᱢᱚᱜ ᱜᱮᱭᱟ ᱾
ᱦᱩᱸ
ᱛᱟᱦᱚᱞᱮ ᱡᱚᱠᱷᱚᱱ ᱯᱮ ᱦᱩᱲᱩ ᱠᱚᱯᱮ ᱨᱚᱦᱚᱭ ᱜᱮᱭᱟ ᱪᱟᱥ ᱵᱟᱲᱟᱭ ᱜᱮᱭᱟ ᱯᱮᱼᱼ ᱛᱟᱦᱚᱞᱮ ᱦᱟᱹᱛᱤ ᱠᱚ ᱦᱮᱡ ᱠᱟᱛᱮᱜ ᱚᱱᱟ ᱵᱟᱠᱚ ᱡᱚᱢ ᱛᱟᱯᱮ ᱜᱮᱭᱟ ᱦᱩᱲᱩ ᱠᱚ ᱵᱟᱠᱚ ᱠᱷᱚᱛᱤ ᱛᱟᱯᱮ ᱜᱮᱭᱟ ᱾
ᱦᱳᱭ ᱡᱚᱢ ᱢᱟᱠᱚ ᱡᱚᱢ ᱜᱮᱭᱟ, ᱟᱫᱚ ᱞᱟᱜᱟ ᱵᱟᱲᱟ ᱦᱩᱭᱩᱜ ᱟᱛᱚ ᱟᱫᱚ ᱦᱮᱡ ᱞᱮᱠᱷᱟᱱ ᱟᱨᱠᱤᱼᱼ ᱢᱟᱱᱮ ᱟᱫᱚ ᱛᱩᱫ ᱦᱩᱭᱩᱜᱼᱟ ᱚᱲᱟᱜ ᱦᱚᱲ ᱜᱮ ᱟᱨᱠᱤ ᱤᱭᱟᱹ ᱛᱮᱜᱮ ᱞᱟᱜᱟ ᱦᱩᱭᱩᱜ ᱾
ᱟᱪᱷᱟ ᱟᱪᱪᱷᱟ
ᱛᱟᱦᱚᱞᱮ ᱟᱫᱚ ᱚᱱᱮ ᱡᱩᱫᱤ ᱦᱟᱹᱛᱤ ᱠᱚ ᱟᱯᱮᱭᱟᱜ ᱡᱟᱸᱦᱟ ᱦᱩᱲᱩ ᱠᱚ ᱡᱩᱫᱤ ᱯᱮᱼᱼ ᱪᱟᱥ ᱚᱱᱟ ᱠᱚ ᱡᱩᱫᱤ ᱠᱚ ᱡᱚᱢ ᱛᱟᱯᱮᱭᱟ, ᱛᱟᱦᱚᱞᱮ ᱥᱚᱨᱠᱟᱨ ᱥᱮᱫ ᱠᱷᱚᱱ ᱡᱟᱦᱟᱱᱟᱜ ᱥᱟᱦᱟᱡᱽᱡᱚ ᱠᱚ ᱵᱟᱯᱮ ᱧᱟᱢ ᱜᱮᱭᱟ᱾
ᱦᱳᱭ ᱧᱟᱢ ᱫᱚᱞᱮ ᱧᱟᱢᱟ ᱵᱟᱝ ᱫᱚ ᱵᱟᱝ ᱾ ᱟᱫᱚ ᱯᱷᱚᱨᱮᱥᱴᱟᱨ ᱠᱚᱠᱚ ᱦᱮᱡ ᱵᱟᱲᱟᱜ ᱞᱟᱜᱟ, ᱟᱫᱚ ᱟᱫᱚ ᱠᱷᱚᱛᱤ ᱢᱚᱛᱤ ᱞᱮᱠᱷᱟᱱ ᱟᱫᱚ ᱠᱚ ᱮᱢᱚᱜ ᱟᱠᱚ ᱾ ᱥᱚᱨᱠᱟᱨ ᱾
ᱟᱪᱪᱷᱟ, ᱚᱱᱟ ᱫᱚ ᱟᱹᱰᱤ ᱱᱟᱯᱟᱭ ᱠᱟᱛᱷᱟ ᱠᱟᱱᱟ ᱠᱷᱚᱛᱤᱯᱩᱨᱚᱱ ᱫᱚ ᱮᱢᱜᱮ ᱞᱟᱹᱠᱛᱤᱜ ᱠᱟᱱ ᱜᱮᱭᱟ ᱦᱮᱸ ᱥᱮ ᱾
ᱦᱩᱸ ᱦᱩᱸ ᱟᱫᱚ ᱱᱤᱡᱮ ᱛᱟᱦᱮᱱ ᱛᱩᱞᱩᱡ ᱜᱮ ᱟᱨᱮᱢ ᱠᱷᱚᱛᱤ ᱦᱚᱪᱩᱣᱟᱭᱟ ᱱᱤᱡᱮᱨᱟᱜ ᱦᱚᱛᱚ ᱞᱚᱠᱥᱟᱱ ᱾
ᱦᱚᱭ, ᱦᱚᱭ ᱾ ᱚᱱᱠᱟ ᱚᱱᱠᱟ ᱦᱩᱭᱩᱜ ᱜᱮᱭᱟ ᱚᱠᱟ ᱥᱚᱢᱚᱭ ᱢᱟᱱᱮ ᱵᱟᱝ ᱦᱚᱸᱠᱚ ᱮᱢ ᱫᱟᱲᱮᱭᱟᱜ-ᱟ ᱦᱮᱸ ᱥᱮ
ᱦᱮᱸ
ᱟᱸᱡᱚᱢᱚᱜ ᱠᱟᱱᱟ ᱜᱚᱢᱠᱮ?
ᱦᱳᱭ ᱦᱳᱭᱸᱡᱚᱢᱚᱜ ᱠᱟᱱᱟ ᱞᱟᱹᱭ ᱵᱤᱱ ᱥᱮᱫ
ᱦᱳᱭ ᱛᱟᱦᱚᱞᱮ ᱟᱢᱫᱚᱢ ᱟᱯᱮ ᱛᱟᱦᱚᱞᱮ ᱵᱤᱨ ᱫᱤᱥᱚᱢ ᱨᱮ ᱛᱟᱦᱚᱞᱮ ᱞᱩᱢᱟᱹᱝ ᱠᱚᱯᱮ ᱪᱟᱥ ᱵᱟᱲᱟ ᱠᱚᱜᱮᱭᱟ ᱥᱮ ᱵᱟᱝ?
ᱦᱳᱭ ᱜᱚᱝᱠᱮ ᱪᱟᱥ ᱫᱚᱞᱮ ᱪᱟᱥ ᱠᱚᱣᱟ ᱠᱤᱱᱛᱩ ᱢᱟᱱᱮ ᱟᱞᱮᱭᱟᱜ ᱵᱤᱨ ᱫᱚ ᱵᱟᱝ ᱠᱟᱹᱴᱤᱡ ᱪᱷᱟᱰᱟ ᱧᱚᱜ ᱨᱮᱜᱮᱭᱟ ᱟᱨᱠᱤ ᱢᱤᱫᱴᱟᱝ ᱟᱛᱳ ᱯᱚᱨᱮ ᱵᱤᱨ ᱨᱮ ᱟᱨᱠᱤ
ᱟᱪᱪᱷᱟ ᱚᱱᱠᱟᱱ ᱠᱟᱛᱷᱟ ᱛᱟᱦᱞᱮ ᱞᱩᱢᱟᱝ ᱠᱚᱫᱚᱯᱮ ᱪᱟᱥ ᱵᱟᱲᱟ ᱠᱟᱜ ᱠᱚᱣᱟ ᱥᱮ ᱵᱟᱝ?
ᱪᱮᱞᱤ
ᱞᱩᱢᱟᱹᱝ ᱞᱩᱢᱟᱹᱝ
ᱞᱩᱢᱟᱹᱝ ᱟᱞᱮ ᱫᱚ ᱵᱟᱞᱮ ᱪᱟᱥ ᱠᱚᱣᱟ ᱚᱱᱛᱮ ᱟᱞᱮᱭᱟᱜ ᱢᱤᱫᱴᱟᱝ ᱟ ᱟᱹᱛᱳ ᱯᱚᱨᱮ ᱠᱚ ᱪᱟᱥ ᱠᱚᱣᱟ ᱚᱸᱰᱮ
ᱟᱪᱪᱷᱟ ᱚᱱᱟ ᱟᱯᱮ ᱫᱚ ᱢᱟᱱᱮ ᱵᱟᱢ ᱪᱟᱥ ᱵᱟᱲᱟ ᱠᱟᱫ ᱠᱚᱣᱟ ᱡᱟᱦᱟᱸ ᱛᱤᱥ ᱞᱩᱢᱟᱹᱝ
ᱮᱦᱸ ᱮᱮᱸ
ᱟᱪᱪᱷᱟ
ᱛᱟᱦᱚᱞᱮ ᱟᱹᱵᱤᱱ ᱥᱮᱫ ᱫᱚᱵᱤᱱ ᱤᱭᱟᱹ ᱪᱟᱥ ᱵᱟᱲᱟ ᱠᱚᱜᱮᱭᱟ᱾
ᱦᱮᱸ ᱦᱮᱸ ᱟᱞᱮ ᱥᱮᱫ ᱫᱚ ᱟᱞᱮ ᱥᱮᱫ ᱫᱚ ᱵᱷᱟᱜᱤ ᱞᱩᱢᱟᱹᱝ ᱠᱚ ᱪᱟᱥ ᱠᱚᱣᱟ᱾ ᱪᱟᱥ ᱵᱟᱲᱟ ᱦᱩᱭ ᱵᱟ ᱪᱟᱥ ᱪᱟᱥ ᱵᱟᱲᱟ ᱦᱩᱭ ᱠᱟᱱᱟ ᱚᱱᱠᱟ ᱢᱤᱫ ᱵᱟᱨ ᱫᱷᱟᱣ ᱚᱱᱟ ᱵᱮᱥᱤ ᱜᱮ ᱪᱟᱥ ᱵᱟᱲᱟ ᱦᱩᱭ ᱠᱟᱱᱟ ᱟᱞᱮ ᱥᱮᱫ ᱫᱚ ᱵᱷᱟᱜᱮ ᱠᱚ ᱪᱟᱥ ᱠᱚᱣᱟ
ᱢᱟᱱᱮ ᱚᱱᱟ ᱫᱚ ᱪᱤᱠᱟᱹ ᱠᱚ ᱪᱟᱥ ᱠᱚᱣᱟ ᱩᱱᱠᱩ ᱫᱚ ᱢᱟᱱᱮ ᱟᱞᱤᱧ ᱫᱚ ᱵᱟᱹᱞᱤᱧ ᱥᱮᱱ ᱵᱟᱲᱟ ᱠᱟᱱᱟ ᱛᱚ ᱧᱮᱞ ᱫᱚ
ᱪᱟᱥ ᱵᱚᱞᱛᱮ ᱯᱨᱚᱛᱷᱚᱢ ᱚᱱᱠᱟ ᱵᱮᱞᱮ ᱠᱚ ᱠᱤᱨᱤᱧ ᱟᱹᱜᱩᱭᱟ᱾ ᱱᱟᱨᱥᱟᱨᱤ ᱠᱷᱚᱱ ᱞᱩᱢᱚᱝ ᱵᱮᱞᱮ ᱞᱩᱢᱚᱝ ᱵᱮᱞᱮ
ᱞᱩᱢᱚᱝ ᱵᱮᱞᱮ ᱠᱤᱨᱤ ᱛᱮ ᱧᱟᱢ-ᱟ?
ᱦᱮᱸ ᱠᱤᱨᱤᱧ ᱛᱮ ᱧᱟᱢᱚᱜ-ᱟ ᱱᱟᱨᱥᱟᱨᱤ ᱚᱸᱰᱮ ᱠᱚ ᱵᱮᱞᱮ ᱪᱚᱯᱷᱟ ᱞᱩᱢᱚᱹᱝ ᱵᱟᱝ ᱟᱨ ᱚᱱᱟ ᱠᱚ ᱯᱩᱨᱤᱠᱷᱟ ᱭᱟᱠᱚ ᱡᱟᱦᱟᱸ ᱵᱷᱟᱜᱤ ᱵᱮᱞᱮ ᱥᱯᱚᱨᱱᱟ ᱜᱤᱨᱝ
ᱚᱱᱟ ᱵᱤᱞᱤ ᱫᱚ ᱟᱫᱚ ᱪᱮ ᱚᱱᱟ ᱵᱹᱤᱞᱤ ᱫᱚ ᱪᱠᱟᱱᱟ ᱪᱮᱠᱟ ᱧᱮᱞᱚᱜ-ᱟ ᱪᱮᱫᱠᱟ
ᱢᱟᱱᱮ ᱱᱟ ᱵᱮᱞᱮ ᱫᱚ ᱟᱹᱰᱤ ᱠᱟᱹᱴᱤᱡ ᱠᱟᱹᱴᱤᱡ ᱜᱮᱭᱟ ᱦᱮᱸᱥᱮ ᱪᱤᱱᱤ ᱫᱟᱱᱟ ᱠᱷᱚᱱ ᱦᱟᱞᱠᱟ ᱠᱟᱡ ᱞᱟᱹᱴᱩ ᱧᱚᱜ ᱜᱮᱭᱟ᱾ ᱠᱟᱹᱴᱤᱡ ᱠᱟᱹᱴᱤᱤᱡ ᱥᱚᱫᱟ ᱥᱚᱫᱟᱭ ᱮᱞ ᱚᱱᱟ ᱵᱮᱞᱮ ᱟᱫᱚ ᱚᱱᱟ ᱵᱮᱞᱮ ᱱᱟᱨᱥᱟᱨᱤ ᱠᱷᱚᱱ ᱠᱤᱨᱤᱧ ᱟᱹᱜᱩᱭᱟᱢ ᱛᱟᱨᱯᱚᱨ ᱟᱫᱚ ᱴᱷᱮᱠᱟ ᱴᱷᱮᱠᱟᱨᱮᱢ ᱫᱚᱯᱷᱷᱟᱜ ᱠᱟᱱᱟ ᱵᱮᱞᱮ ᱟᱨ ᱟᱨ ᱥᱟᱠᱟᱢ ᱠᱚ ᱠᱤᱪᱷᱩᱢ ᱟᱹᱜᱩ-ᱟ ᱛᱮᱨᱮᱞ ᱛᱮᱨᱮᱞ ᱥᱟᱠᱟᱢᱧ ᱞᱟᱹᱭᱫᱟ ᱤᱭᱟᱹ ᱟᱛᱱᱟᱜ ᱥᱟᱠᱟᱢ ᱟᱨ ᱠᱟᱹᱦᱟᱸ ᱥᱟᱠᱟᱢ ᱦᱚᱸᱜᱼ ᱱᱟ ᱠᱚ ᱥᱟᱠᱟᱢ ᱟᱹᱜᱩᱭᱟᱢ ᱟᱨ ᱚᱱᱟ ᱴᱷᱮᱠᱟ ᱚᱱᱟᱢ ᱫᱚᱦᱚ ᱚᱱᱟ ᱪᱟᱨᱮᱯᱟᱥᱮᱢ ᱫᱚᱦᱚ ᱠᱚᱫ ᱠᱟᱜ-ᱟ᱾ ᱟᱨ ᱢᱤᱫᱴᱮᱡ ᱵᱤᱞᱮᱢ ᱫᱚᱦᱚᱭᱟ ᱛᱚ ᱵᱟᱹᱭ ᱵᱟᱹᱭᱛᱮ ᱟᱠᱚ ᱛᱮᱜᱮ ᱚᱱᱟ ᱛᱩᱫᱩᱜ ᱟᱠᱟᱱᱟ ᱠᱷᱚᱱ ᱩᱱᱠᱩ ᱦᱳᱭ ᱞᱩᱢᱟᱹᱝ ᱦᱳᱭ ᱩᱱᱠᱩ ᱞᱩᱢᱟᱹᱝ ᱛᱤᱡᱩᱜ ᱜᱮ
ᱦᱮᱸ ᱦᱮᱞᱳ
ᱵᱟᱝ ᱩᱱᱠᱩ ᱤᱭᱟᱹ ᱛᱤᱡᱩ ᱠᱚ ᱟᱫᱚ ᱚᱱᱟ ᱫᱟᱨᱮ ᱨᱮᱢ ᱴᱤᱯᱟᱹᱝ ᱠᱚᱣᱟ
ᱦᱩᱸ ᱦᱩᱸ
ᱛᱟᱯᱚᱨ ᱟᱫᱚ ᱵᱟᱹᱭ ᱵᱟᱹᱭ ᱛᱮ ᱚᱸᱰᱮᱱᱟᱜ ᱡᱟ ᱥᱟᱠᱟᱢ ᱥᱟᱠᱟᱢ ᱠᱚᱠᱚ ᱡᱚᱢᱟ ᱵᱟᱹᱭ ᱵᱟᱹᱭ ᱛᱮᱠᱚ ᱞᱟᱹᱴᱩᱜ-ᱟ᱾ ᱛᱚ ᱩᱨᱚᱜ ᱟᱠᱚ ᱛᱟᱨᱯᱚᱨᱮ ᱚᱱᱠᱟ ᱚᱱᱠᱟᱛᱮ ᱠᱚᱭᱞᱟ ᱠᱚ ᱪᱷᱟᱴᱟᱜ-ᱟ ᱞᱟᱹᱴᱩᱜ ᱟᱠᱚ, ᱛᱟᱯᱚᱨᱮ ᱟᱫᱚ ᱛᱚᱞᱚ ᱟᱠ ᱠᱚ ᱫᱟᱹᱨ ᱨᱮᱜᱮ᱾
ᱚ ᱚᱱᱠᱟ ᱢᱟᱱᱮ ᱛᱚᱞᱚᱜ ᱟᱠᱚ ᱦᱮ ᱚᱱᱟ ᱢᱟ ᱛᱤᱱ ᱢᱟᱨᱟᱝ ᱡᱟᱭᱜᱟ ᱛᱮᱠᱚ ᱪᱟᱥ ᱦᱚᱪᱚᱭ ᱜᱮᱭᱟ᱾
ᱪᱟᱥ ᱵᱚᱞᱛᱮ ᱟᱢ ᱡᱤᱱᱟᱹ ᱜᱟᱱ ᱞᱩᱢᱟᱹᱝ ᱮᱢ ᱫᱚᱦᱚ ᱠᱚᱣᱟ ᱡᱩᱫᱤ ᱠᱚᱢ ᱧᱚᱜ ᱵᱮᱞᱮᱢ ᱫᱚᱦᱚᱭᱟ ᱛᱟᱦᱚᱞᱮ ᱠᱚᱢ ᱧᱚᱜ ᱡᱟᱭᱜᱟ ᱨᱮᱜᱮ ᱛᱚᱞᱚᱜ-ᱟ᱾
ᱢᱟᱱᱮ ᱚᱱᱟ ᱵᱮᱞᱮ ᱚᱱᱟ ᱵᱮᱞᱮ ᱪᱤᱠᱟᱹ ᱛᱮᱠᱚ ᱩᱛᱯᱟᱫᱚᱱ ᱮᱫᱟ ᱟᱨᱠᱤ ᱚᱱᱟ ᱵᱮᱞᱮ
ᱵᱮᱞᱮ ᱵᱚᱞᱛᱮ ᱫᱚᱚ ᱚᱸᱰᱮ ᱩᱱᱠᱩ ᱡᱚᱠᱷᱚᱱ ᱞᱩᱢᱟᱹᱝ ᱠᱚ ᱚᱱᱮ ᱡᱟᱦᱟᱸᱭ ᱠᱚ ᱦᱩᱭᱳ ᱞᱮᱱᱟ ᱠᱚ ᱞᱟᱦᱟ ᱵᱚᱪᱷᱚᱨ ᱩᱱᱠᱩ ᱵᱷᱟᱜᱮ ᱵᱷᱟᱜᱮ ᱞᱩᱢᱟᱹᱝ ᱠᱚ ᱤᱫᱤ ᱠᱚᱣᱟ ᱠᱚ ᱤᱭᱟᱹᱨᱮ ᱤᱭᱟᱹᱨᱮ ᱪᱮᱫ ᱠᱚ ᱞᱟᱹᱭᱟ ᱡᱟᱦᱟᱸ ᱨᱮᱠᱚ ᱵᱤᱞᱤ ᱦᱚᱪᱚ ᱠᱚᱣᱟ ᱚᱸᱰᱮ ᱠᱚ ᱤᱫᱤ ᱠᱚᱣᱟ ᱠᱚ ᱟᱨ ᱚᱸᱰᱮ ᱵᱤᱞᱤ ᱦᱚᱪᱚ ᱠᱚᱣᱟ ᱠᱚ ᱵᱷᱟᱜᱤ ᱵᱷᱟᱜᱤ ᱡᱟᱦᱟᱸᱭ ᱢᱮᱱᱟᱜ ᱠᱚᱣᱟ᱾ ᱞᱩᱢᱟᱹᱝ ᱩᱱᱠᱩ ᱦᱳᱭ ᱩᱱᱠᱩ ᱵᱮᱞᱮ ᱦᱚᱪᱚ ᱠᱚᱣᱟᱛᱚ ᱛᱟᱨᱯᱚᱨ ᱟᱫᱚ ᱚᱱᱟ ᱯᱚᱨᱤ ᱵᱞᱮ ᱟᱠᱷᱨᱤᱧᱟᱠᱚ
ᱚ ᱚᱱᱠᱟ?
ᱦᱳᱭ
ᱛᱟᱦᱚᱞᱮ ᱚᱱᱟ ᱠᱤᱢᱚᱛ ᱫᱚ ᱛᱤᱱᱟᱹᱜ ᱠᱟᱛᱮᱫ?
ᱠᱤᱢᱛ ᱵᱚᱞᱛᱮ ᱟᱫᱚ ᱡᱟᱦᱟᱸ ᱡᱟᱦᱟᱸ ᱥᱮᱫ ᱡᱮᱢᱚᱱ ᱪᱮᱫᱠᱟ ᱠᱚ ᱟᱹᱠᱷᱨᱤᱧ ᱫᱟᱲᱮᱭᱟᱜ ᱠᱟᱱᱟ ᱚᱠᱟ ᱥᱮᱫ ᱫᱚ ᱵᱤᱥᱤ ᱛᱮᱦᱚᱸ ᱠᱚ ᱟᱠᱷᱨᱤᱧᱟ ᱚᱠᱟ ᱥᱮᱫ ᱫᱚ ᱠᱟᱢ ᱧᱳᱜ ᱛᱮᱦᱚ ᱟᱠᱷᱨᱤᱧ ᱮᱱ
ᱢᱟᱱᱮ ᱚᱱᱟ ᱫᱚ ᱪᱮᱫᱠᱟ ᱢᱤᱫᱴᱟᱝ ᱯᱤᱥ ᱠᱚ ᱟᱹᱨᱤ ᱠᱚᱣᱟ ᱥᱮ ᱪ
ᱵᱟᱝ ᱵᱟᱝ ᱪᱮᱠ ᱫᱚ ᱵᱟᱝ ᱯᱮᱠᱮᱴ ᱥᱤᱥᱴᱮᱢ ᱢᱮᱴ ᱢᱮᱴ ᱯᱮᱠᱮᱴ ᱨᱮ ᱢᱟᱱᱮ ᱵᱤᱞᱮ ᱛᱟᱦᱮᱱᱟ ᱟᱹᱰᱤ ᱩᱥᱛᱟᱨ ᱵᱮᱞᱮ ᱛᱟᱦᱮᱱᱟ
ᱦᱳᱭ ᱢᱟᱱᱮ ᱚᱱᱟ ᱞᱩᱢᱟᱹᱝ ᱞᱩᱢᱟᱹᱝ ᱩᱱᱠᱩ ᱠᱚ ᱛᱚᱞ ᱠᱟᱛᱮᱫ ᱚᱱᱟ ᱠᱚ ᱯᱮ ᱠᱟᱜ ᱟᱠᱷᱨᱤᱧ ᱟᱠᱠᱚ
ᱵᱟᱝ ᱵᱟᱝ ᱵᱟᱝ ᱞᱩᱢᱩᱝ ᱫᱤᱞᱤ ᱡᱚᱠᱷᱚᱱ ᱟᱠᱷᱨᱤᱧ ᱦᱮᱸᱥᱮ ᱞᱩᱢᱩᱝ ᱠᱚ ᱞᱩᱢᱟᱝ ᱡᱟᱦᱟᱸᱭ ᱩᱱᱠᱩ ᱵᱮᱞᱤ ᱦᱚᱪᱩ ᱠᱮᱫ ᱠᱚᱣᱟ ᱛᱟᱯᱚᱨ ᱚᱱᱟ ᱵᱮᱞᱮ ᱫᱚ ᱤᱭᱟᱹ ᱪᱮᱫᱠᱟ ᱪᱤᱱᱤ ᱠᱚ ᱵᱩᱞᱩᱝ ᱠᱚ ᱪᱮᱫᱠᱟᱢ ᱦᱟᱛᱟᱣ ᱜᱮᱭᱟ ᱦᱳᱭᱚᱱ ᱱᱚᱝᱠᱟ ᱯᱮᱠᱮᱴ ᱟᱠᱚ ᱟᱨ ᱱᱚᱝᱠᱟ ᱡᱩᱱ ᱠᱟᱛᱮᱫ ᱠᱚ ᱟᱠᱠᱷᱨᱤᱧᱟ ᱫᱩᱥᱚ ᱵᱮᱞᱮᱢ ᱦᱟᱛᱟᱣᱟ ᱥᱮ ᱮᱠᱥᱚ ᱵᱮᱞᱮ ᱮᱢ ᱦᱟᱛᱟᱣᱟ ᱟᱱᱟ ᱚᱝᱠᱟ
ᱚ ᱛᱟᱦᱚᱞᱮ ᱚᱱᱟ ᱛᱚᱞᱟᱜ ᱟᱠᱟ ᱚᱱᱟ ᱡᱤᱱᱤᱥᱴᱟ ᱚᱱᱟ ᱫᱚ ᱟᱫᱚ ᱠᱚ ᱪᱤᱠᱟᱹᱭᱟ ᱚᱱᱟ ᱴᱷᱚᱡᱭᱟ ᱟ ᱛᱮᱫ ᱫᱚ
ᱚᱱᱟ ᱴᱷᱚᱲᱟ ᱟ ᱛᱮᱫ ᱫᱚ ᱪᱮᱫ ᱚᱱᱟ ᱴᱷᱚᱲᱟ ᱟ ᱛᱮᱫ ᱫᱚ ᱤᱭᱟᱹ ᱥᱩᱛᱟᱹᱢ ᱠᱚ ᱛᱩᱫᱟ ᱟᱨ ᱞᱩᱢᱟᱹᱝ ᱥᱟᱹᱲᱤ ᱠᱚᱠᱚ ᱵᱮᱱᱟᱣᱟ ᱫᱟᱹᱢᱤ ᱫᱟᱹᱢᱤ ᱥᱟᱹᱲᱤ ᱦᱩᱭᱩᱜ-ᱟ ᱚᱱᱟᱛᱮ
ᱛᱟᱦᱚᱞᱮ ᱚᱱᱟ ᱦᱚᱸᱛᱚ ᱫᱟᱢ ᱫᱚ ᱫᱟᱢ ᱜᱮᱭᱟ᱾
ᱦᱮᱸ ᱟᱹᱰᱤ ᱫᱟᱢ ᱞᱩᱢᱚᱹᱝ ᱥᱟᱹᱲᱤ ᱨᱮᱱᱟᱜ ᱫᱟᱢ ᱟᱹᱰᱤ
ᱛᱟᱦᱚᱞᱮ ᱠᱟᱹᱢᱤ ᱵᱟᱲᱟ ᱠᱟᱫᱟ ᱵᱤᱱ ᱚᱱᱟ ᱠᱚᱨᱮ
ᱵᱟᱝ ᱵᱟᱝ ᱚᱱᱟ ᱠᱚᱨᱮ ᱫᱚ ᱠᱟᱹᱢᱤ ᱵᱟᱲᱟ ᱫᱚ ᱵᱟᱝ ᱦᱩᱭ ᱠᱟᱱᱟ᱾ ᱛᱟᱦᱚᱞᱮ
ᱦᱮ ᱞᱟᱹᱭ ᱟᱵᱤᱱ
ᱛᱚ ᱟᱯᱮᱥᱮᱫ ᱚᱱᱠᱟ ᱡᱟᱦᱟ ᱚᱱᱠᱟ ᱢᱮᱞᱟ ᱠᱚ ᱯᱚᱨᱚᱵᱽ ᱠᱚ ᱚᱱᱠᱟ ᱪᱮᱫ ᱠᱚ ᱦᱩᱭᱩᱜ ᱜᱮᱭᱟ᱾
ᱦᱳᱭ ᱟᱨᱠᱤ ᱢᱮᱞᱟ ᱠᱚᱫᱚ ᱦᱩᱭᱩᱜ ᱜᱮᱭᱟ ᱢᱮᱞᱟ ᱦᱚᱸ ᱟᱞᱮ ᱥᱮᱫ ᱦᱚᱸ ᱦᱩᱭ ᱵᱟᱲᱟᱜ ᱜᱮᱭᱟ ᱟᱫᱚ ᱩᱱᱟᱹᱜ ᱡᱟᱹᱥᱛᱤ ᱫᱚ
ᱟᱨ ᱢᱮᱞᱟ ᱵᱚᱞᱛᱮ ᱚᱱᱠᱟᱱᱟᱜ ᱡᱟᱦᱟᱱᱟᱜ ᱠᱚ ᱵᱟᱝ ᱦᱩᱭᱩᱜ ᱜᱮᱭᱟ ᱚᱱᱠᱟᱱᱟᱜ ᱵᱟᱦᱟ ᱥᱚᱨᱦᱟᱭ ᱠᱚ ᱢᱟᱜ ᱢᱚᱬᱮ ᱠᱚ
ᱦᱚ ᱦᱚ ᱚᱱᱟ ᱠᱚᱫᱚ ᱦᱩᱭᱩᱜ ᱜᱮᱭᱟ᱾
ᱟᱯᱮᱥᱮᱫ ᱤᱭᱟᱹ ᱢᱟᱜ ᱢᱚᱬᱮ ᱠᱚ ᱦᱩᱭᱩᱜ ᱜᱮᱭᱟ᱾
ᱦᱩᱸ ᱦᱩᱸ
ᱟᱪᱪᱷᱟ ᱛᱟᱦᱚᱞᱮ ᱪᱮᱫᱠᱟ ᱯᱮ ᱢᱟᱱᱟᱣ ᱜᱮᱭᱟ ᱪᱮᱫᱠᱟ,
ᱦᱳᱭ ᱟᱹᱰᱤ ᱡᱳᱨ ᱵᱷᱟᱜᱟ ᱜᱮ ᱢᱚᱴᱟᱢᱩᱴᱤ,
ᱛᱟᱦᱞᱮ ᱱᱮᱥ ᱢᱟ ᱥᱚᱦᱚᱫ ᱵᱩᱨᱩ ᱵᱚᱸᱜᱟᱢ. ᱪᱟᱞᱟᱣ ᱞᱮᱱᱟ ᱥᱮ ᱵᱟᱝ ᱜᱳᱢᱠᱮ,
ᱵᱩᱨᱩ ᱵᱚᱸᱜᱟ ᱫᱚ ᱟᱫᱚ ᱱᱤᱭᱟᱹ ᱪᱷᱚᱴ ᱫᱚ ᱪᱟᱞᱟᱣ ᱵᱟᱝ ᱦᱩᱭ ᱞᱮᱱᱟ ᱫᱟᱜ ᱦᱚᱭ ᱫᱟᱜ ᱠᱮᱫᱟ ᱟᱹᱰᱤ ᱡᱳᱨ,
ᱟᱪᱪᱷᱟ ᱱᱤᱭᱟᱹ ᱞᱟᱦᱟᱛᱮᱢ ᱪᱟᱞᱟᱣ ᱵᱟᱲᱟ ᱟᱠᱟᱱᱟ ᱵᱩᱨᱩ ᱵᱚᱸᱜᱟ,
ᱦᱳᱭ ᱞᱟᱦᱟ ᱛᱮᱫᱚ ᱥᱮᱱ ᱵᱟᱲᱟ ᱦᱳᱭ ᱠᱟᱱᱟ
ᱟᱹᱰᱤ ᱫᱷᱟᱣ ᱜᱮᱢ ᱪᱞᱟᱣ ᱵᱟᱲᱟ ᱟᱠᱟᱱᱟ ᱥᱮ ᱪᱮᱫ,
ᱵᱟᱝ ᱞᱟᱦᱟ ᱪᱷᱚᱴ ᱢᱤᱫ ᱫᱷᱟᱣ ᱥᱮᱱ ᱦᱳᱭ ᱞᱮᱱᱟ ᱟᱫᱚ ᱱᱤᱭᱟᱹ ᱫᱷᱟᱣ ᱜᱮ ᱥᱮᱱ ᱵᱟᱝ ᱦᱩᱭ ᱞᱮᱱᱟ
ᱟᱪᱪᱷᱟ,
ᱟᱹᱵᱤᱱ ᱫᱚᱵᱤᱱ ᱥᱮᱱ ᱵᱟᱲᱟ ᱠᱟᱱᱟ,
ᱵᱟᱝ ᱜᱚᱢᱠᱮ ᱪᱟᱞᱟᱣ ᱨᱮᱱᱟᱜ ᱫᱚ ᱟᱹᱰᱤ ᱜᱮ ᱤᱪᱪᱷᱟᱹ ᱛᱟᱦᱮᱸ ᱞᱮᱱᱟ ᱟᱫᱚ ᱩᱱ ᱦᱤᱞᱳᱜ ᱡᱮ ᱦᱤᱞᱳᱜ ᱵᱩᱨᱩ ᱵᱚᱸᱜᱟ, ᱩᱱ ᱦᱤᱞᱚᱜ ᱫᱚᱢᱮ ᱫᱟᱜ ᱠᱮᱫᱟᱭ ᱪᱟᱞᱟ ᱠᱚ ᱵᱟᱝ ᱜᱟᱱ ᱞᱮᱱᱟ, ᱢᱚᱴᱚᱨ ᱥᱟᱭᱠᱮᱞ ᱛᱮ ᱪᱤᱠᱟᱹᱛᱮᱢ ᱪᱟᱞᱟᱜᱼᱟ ᱢᱚᱴᱚᱨ ᱥᱟᱭᱠᱮᱞ ᱛᱮ ᱪᱟᱞᱟᱣ ᱨᱮᱱᱟᱜ ᱯᱞᱮᱱ ᱛᱟᱦᱮᱸ ᱞᱮᱱᱟ,
ᱦᱳᱭ ᱦᱳᱭ ᱟᱞᱤᱧ ᱦᱚᱸ ᱚᱱᱠᱟ ᱜᱮᱞᱤᱧ ᱢᱚᱱᱭᱮᱫ ᱛᱟᱦᱮᱸᱫ ᱟᱫᱚ ᱫᱟᱜ ᱠᱮᱫᱟᱭ ᱟᱫᱚ ᱮᱢᱚᱱ ᱟᱫᱚ ᱪᱟᱞᱟᱣ ᱵᱟᱝ ᱦᱳᱭ ᱞᱮᱱᱟ,
ᱟᱪᱪᱷᱟ ᱚᱱᱠᱟᱱ ᱵᱮᱯᱟᱨ ᱠᱟᱱᱟ,
ᱦᱩᱸ ᱪᱟᱠᱚᱞ ᱛᱟᱹᱲᱤ ᱦᱚᱸ ᱥᱮᱱ ᱦᱳᱭᱳᱜᱼᱟ ᱟᱫᱚ,
ᱟᱪᱪᱷᱟ, ᱪᱟᱠᱚᱞ ᱛᱟᱹᱲᱤ ᱯᱟᱛᱟ ᱫᱚ ᱪᱟᱞᱟᱣ ᱵᱟᱲᱟ ᱠᱟᱱᱟᱢ
ᱚ ᱪᱟᱞᱟᱣ ᱵᱟᱝ ᱦᱩᱭ ᱟᱠᱟᱱᱟ ᱚᱸᱰᱮ ᱫᱚ ᱪᱟᱞᱟᱜ ᱦᱩᱭᱩᱜᱼᱟ,
ᱟᱪᱪᱷᱟ, ᱚᱱᱠᱟ ᱚᱱᱟ ᱠᱚ ᱯᱟᱛᱟ ᱠᱚᱫᱚ ᱩᱱᱟᱹᱜ ᱪᱟᱞᱟᱣ ᱵᱟᱝ ᱦᱩᱭ ᱟᱠᱟᱱᱟ ᱤᱧ ᱦᱚᱸ ᱵᱟᱹᱧ ᱪᱟᱞᱟᱣ ᱵᱟᱲᱟ ᱠᱟᱱᱟ ᱪᱟᱞᱟᱣ ᱨᱮᱱᱟᱜ ᱤᱪᱷᱟᱹ ᱢᱮᱱᱟᱜᱼᱟ ᱠᱟᱹᱡ, ᱧᱮᱞ ᱟᱹᱜᱩᱣᱟᱜ ᱦᱩᱭᱩᱜᱼᱟ ᱦᱮᱸ ᱥᱮ,
ᱦᱩᱸ ᱦᱩᱸ ᱦᱩᱸ
ᱫᱚᱨᱠᱟᱨᱚᱜ ᱠᱟᱱ ᱜᱮᱭᱟ ᱟᱫᱚ ᱡᱟᱦᱟᱸ ᱛᱤᱥ ᱠᱚᱨᱮ ᱪᱟᱞᱟᱣ ᱫᱚ, ᱫᱚᱨᱠᱟᱨᱚᱜ ᱠᱟᱱ ᱜᱮᱭᱟ ᱡᱮᱢᱚᱱ ᱵᱩᱨᱩ ᱵᱚᱸᱜᱟ ᱠᱤᱢᱵᱟ ᱞᱩᱜᱩ ᱵᱩᱨᱩ, ᱠᱤᱢᱵᱟ ᱯᱟᱴᱟ ᱵᱤᱰᱟᱹ ᱱᱚᱣᱟ ᱠᱚᱫᱚ ᱫᱚᱨᱠᱟᱨᱚᱜ ᱠᱟᱱ ᱜᱮᱭᱟ ᱟᱵᱚᱣᱟᱜ ᱦᱮᱸᱥᱮ ᱥᱟᱶᱛᱟ ᱨᱮᱱᱟᱜ ᱡᱤᱱᱤᱥ ᱠᱟᱱᱟ,
ᱦᱳᱭ ᱟᱫᱚ ᱡᱟᱦᱟᱸᱭ ᱜᱮ ᱠᱩᱞᱤ ᱢᱮᱭᱟᱭ ᱡᱮ ᱱᱚᱣᱟ ᱠᱚᱨᱮ ᱮᱢ ᱥᱮᱱ ᱠᱟᱱᱟ ᱥᱮ ᱵᱟᱝ ᱟᱫᱚᱭ ᱢᱮᱛᱟᱢᱟ ᱮᱠ ᱮᱠᱷᱚᱱᱳ ᱟᱹᱣᱨᱤᱢ ᱪᱟᱞᱟᱜᱼᱟ ᱛᱤᱥᱮᱢ ᱧᱮᱞᱟ,
ᱥᱟᱹᱨᱤ ᱜᱮ ᱥᱟᱹᱨᱤ ᱜᱮ,
ᱥᱮ ᱪᱮᱫ
ᱮᱠᱫᱚᱢ ᱥᱟᱹᱨᱤ ᱜᱮ,
ᱟᱫᱚ ᱢᱤᱫ ᱫᱷᱟᱣ ᱠᱟᱛᱮ ᱫᱟᱲᱟ ᱟᱹᱜᱩᱣᱟᱜ ᱫᱚ ᱚᱱᱟ ᱫᱚ ᱵᱟᱹᱲᱤᱡ ᱫᱚ ᱵᱟᱝ ᱠᱟᱱᱟ ᱱᱟᱯᱟᱭ ᱡᱤᱱᱤᱥ ᱜᱮ,
ᱦᱳᱭ ᱦᱮᱸ ᱤᱧ ᱫᱚ ᱚᱱᱟᱜᱤᱧ ᱞᱟᱹᱭᱟ ᱤᱧᱫᱚ ᱡᱮ ᱵᱚᱪᱷᱚᱨ ᱨᱮ, ᱡᱮ ᱢᱤᱫ ᱫᱷᱟᱣ ᱵᱟᱨ ᱫᱷᱟᱣ ᱫᱚ ᱡᱮ ᱚᱱᱠᱟᱱᱟᱜ ᱡᱟᱦᱟᱸ ᱥᱮᱫ ᱪᱟᱞᱟᱣ ᱩᱪᱤᱛ ᱠᱟᱱᱟ ᱞᱟᱹᱠᱛᱤᱜ ᱠᱟᱱᱟ ᱦᱮᱸ ᱥᱮ ᱵᱟᱝ ᱱᱚᱣᱟ, ᱠᱟᱹᱢᱤ ᱫᱚ ᱛᱟᱦᱮᱸᱱ ᱜᱮᱭᱟ ᱛᱚ ᱚᱱᱟ ᱡᱤᱭᱤᱫ ᱡᱤᱭᱚᱱ ᱨᱮ ᱠᱟᱹᱢᱤ ᱫᱚ ᱛᱟᱦᱮᱸᱱ ᱜᱮᱭᱟ ᱵᱮᱥᱛᱚ ᱫᱚᱢ ᱛᱟᱦᱮᱸᱱ ᱜᱮᱭᱟ, ᱠᱤᱱᱛᱩ ᱚᱱᱟ ᱯᱟᱥᱟ ᱯᱟᱥᱤ ᱦᱚᱸ ᱴᱟᱭᱤᱢ ᱠᱚᱫᱚ, ᱠᱟᱛᱮᱜ ᱡᱮ ᱢᱤᱫ ᱵᱟᱨ ᱫᱷᱟᱣ ᱡᱟᱦᱟᱸ ᱥᱮᱫ ᱫᱟᱬᱟ ᱪᱟᱞᱟᱣ ᱞᱟᱹᱠᱛᱤᱜ ᱠᱟᱱᱟ ᱦᱮᱸ ᱥᱮ ᱵᱟᱝ ᱪᱮᱫ ᱮᱢ ᱞᱟᱹᱭᱟ ᱜᱚᱝᱠᱮ,
ᱦᱩᱸ ᱦᱩᱸ ᱦᱩᱸ ᱚᱱᱟ ᱦᱚᱸ ᱫᱟᱬᱟᱱ ᱞᱮᱠᱟ ᱠᱟᱹᱴᱤᱡ ᱢᱚᱱᱮ ᱠᱚ ᱯᱚᱨᱤᱥᱠᱟᱨᱚᱜᱼᱟ ᱟᱨᱠᱤ,
ᱦᱳᱭ
ᱜᱚᱢᱠᱮ ᱛᱟᱦᱚᱞᱮ ᱫᱟᱬᱟᱱ ᱠᱚᱫᱚ ᱵᱟᱵᱤᱱ ᱥᱮᱱ ᱠᱟᱱᱟ ᱮᱴᱟᱜ ᱠᱚᱨᱮᱜ ᱫᱚ,
ᱦᱮᱸ ᱫᱟᱬᱟ ᱵᱚᱞᱛᱮ ᱪᱟᱞᱟᱣ ᱦᱩᱭ ᱞᱮᱱᱟ ᱟᱡᱚᱫᱤᱭᱟᱹ ᱵᱩᱨᱩ ᱪᱟᱞᱟᱣ ᱦᱳᱭ ᱞᱮᱱᱟ,
ᱚᱠᱟ ᱥᱮᱫ
ᱟᱡᱚᱫᱤᱭᱟᱹ ᱵᱩᱨᱩ ᱵᱟᱵᱤᱱ ᱟᱡᱚᱢ ᱠᱮᱭᱟ
ᱦᱳᱭ ᱦᱳᱭ ᱟᱡᱚᱢ ᱠᱟᱫᱟᱞᱤᱧ ᱟᱡᱚᱢ ᱠᱟᱫᱟᱞᱤᱧ
ᱦᱳᱭ ᱟᱫᱚ ᱟᱡᱚᱫᱤᱭᱟᱹ ᱵᱩᱨᱩ ᱪᱟᱞᱟᱣ ᱦᱩᱭ ᱞᱮᱱᱟ ᱟᱫᱚ ᱚᱱᱠᱟ ᱫᱚ ᱚᱱᱮ ᱡᱮ ᱥᱮᱸᱫᱽᱨᱟ ᱴᱟᱭᱤᱢ ᱫᱚ ᱪᱟᱞᱟᱣ ᱫᱚ ᱵᱟᱝ ᱦᱩᱭ ᱠᱟᱱᱟᱱ ᱛᱟᱦᱮ ᱚᱱᱮ ᱡᱚᱠᱷᱚᱱ ᱴᱩᱨᱤᱥᱴ ᱠᱚ ᱪᱟᱞᱟᱜ ᱜᱮᱭᱟ ᱛᱚ ᱚᱱᱮ ᱞᱚᱥ ᱨᱮᱱᱟᱜ ᱥᱮᱥ ᱨᱮ ᱛᱚ ᱩᱱ ᱪᱟᱞᱟᱣ ᱦᱩᱭ ᱞᱮᱱ ᱛᱟᱦᱮᱫ ᱟᱫᱚ ᱡᱟᱦᱟᱸ ᱵᱤᱨ ᱨᱮ ᱚᱱᱮ ᱥᱮᱸᱫᱽᱨᱟ ᱠᱚ ᱪᱟᱞᱟᱜ ᱜᱮᱭᱟ ᱚᱱᱟ ᱵᱤᱨ ᱨᱮᱫᱚ ᱵᱚᱞᱚ ᱫᱚ ᱵᱟᱝ ᱜᱟᱱ ᱞᱮᱱᱟ ᱟᱫᱚ ᱩᱱᱫᱚ ᱴᱩᱨᱤᱥ ᱥᱚᱢᱚᱭ ᱪᱟᱞᱟᱣ ᱦᱩᱭ ᱞᱮᱱᱟ ᱛᱚ
ᱦᱩᱸ ᱦᱩᱸ ᱵᱟᱠᱚ ᱵᱚᱞᱚ ᱦᱚᱪᱚ ᱟᱱᱤᱡ
ᱟᱡ ᱦᱳᱭ ᱵᱟᱠᱚ ᱵᱚᱞᱚ ᱦᱚᱪᱚ ᱟᱞᱮᱭᱟ